ᱡᱚᱦᱟᱨ ᱜᱮ ᱜᱚᱝᱠᱮ ᱾
ᱦᱳᱭ ᱜᱚᱝᱠᱮ ᱡᱚᱦᱟᱨ ᱜᱮ ᱾ ᱛᱚ ᱱᱟᱯᱟᱭ ᱵᱟᱲᱟ ᱜᱮᱭᱟ ᱵᱮᱱ? ᱦᱳᱭ ᱦᱮᱸ ᱟᱵᱤᱱᱟᱜ ᱫᱚ ᱢᱚᱴᱟᱢᱩᱴᱤ ᱴᱷᱤᱠᱜᱮ ᱟᱸᱡᱚᱢᱚᱜ ᱠᱟᱱᱟ ᱛᱚ ᱟᱹᱞᱤᱧᱟᱜ ᱜᱮ ᱦᱟᱸᱜ ᱪᱮᱫ ᱵᱮᱱ ᱟᱡᱚᱢ ᱫᱟ ᱦᱟᱸᱜ?
ᱦᱚᱸ ᱟᱢᱟᱜ ᱨᱚᱲ ᱦᱚᱸ ᱢᱚᱡᱽ ᱜᱮ ᱟᱸᱡᱚᱢᱚᱜ ᱠᱟᱱᱟ ᱾
ᱴᱷᱤᱠ ᱴᱷᱤᱠ ᱟᱨ ᱱᱚᱝᱠᱟ ᱜᱮ ᱡᱟᱛᱮ ᱡᱮᱢᱚᱱ ᱞᱟᱝ ᱟᱸᱡᱚᱢ ᱵᱟᱱᱟ ᱦᱚᱲ ᱛᱚ ᱟᱹᱰᱤ ᱱᱟᱯᱟᱭ ᱜᱮ ᱵᱩᱡᱷᱟᱹᱜᱼᱟ, ᱟᱨ ᱟᱞᱟᱝ ᱦᱚᱸ ᱪᱮ ᱟᱞᱟᱝᱟᱜ ᱚᱠᱟᱴᱟᱜ ᱫᱟᱢᱟᱱᱟᱜ ᱜᱟᱯᱟᱞᱢᱟᱨᱟᱣ ᱢᱮᱱᱟᱜ ᱥᱮᱞᱟᱝ ᱜᱟᱯᱟᱞ ᱢᱟᱨᱟᱣ ᱚᱠᱛᱮ ᱨᱮ ᱢᱟᱱᱮ ᱢᱤᱫ ᱵᱟᱨ ᱮᱴᱠᱮᱴᱚᱬᱮ ᱵᱟᱝ ᱦᱩᱭᱩᱜᱼᱟ, ᱛᱚ ᱟᱹᱰᱤ ᱱᱟᱯᱟᱭ ᱛᱮᱜᱮᱞᱟᱝ ᱜᱟᱞᱢᱟᱨᱟᱣ ᱨᱚᱲ ᱛᱚ ᱟᱹᱰᱤ ᱢᱚᱡᱽ ᱜᱮ ᱦᱩᱭᱩᱜᱼᱟ ᱡᱟᱛᱮ ᱡᱮᱢᱚᱱ ᱨᱚᱲ ᱠᱚ ᱢᱚᱡᱽ ᱛᱮᱞᱟᱝ ᱟᱸᱡᱚᱢᱟ ᱾
ᱦᱮᱸ ᱦᱮᱸ ᱾
ᱛᱟᱵᱮ
ᱱᱟᱯᱟᱭ ᱜᱮᱭᱟ ᱵᱮᱱ ᱛᱚ ᱟᱵᱮᱱ?
ᱦᱮᱸ ᱦᱮᱸ ᱤᱭᱟᱹ ᱟᱹᱞᱤᱧ ᱫᱚ ᱱᱟᱯᱟᱭ ᱜᱮ ᱢᱮᱱᱟᱜ ᱞᱤᱧᱟᱹ, ᱟᱵᱮᱱ ᱜᱮ ᱪᱮᱫ ᱞᱮᱠᱟ ᱢᱮᱱᱟᱜ ᱵᱮᱱᱟ?
ᱟᱪᱪᱷᱟ ᱦᱳᱭ, ᱦᱳᱭ ᱟᱹᱞᱤᱧ ᱦᱚᱸ ᱢᱚᱴᱟᱢᱩᱴᱤ ᱱᱟᱯᱟᱭ ᱜᱮ ᱢᱮᱱᱟᱜ ᱞᱤᱧᱟᱹ ᱪᱟᱸᱫᱚ ᱵᱟ᱾ ᱟᱥᱤᱨᱵᱟᱫᱽ ᱛᱮ᱾ ᱫᱟᱭᱟ ᱟᱥᱤᱨᱵᱟᱫᱽ ᱛᱮ ᱟᱨ ᱥᱟᱶᱛᱮ ᱚᱲᱟᱜ ᱨᱮᱱ ᱦᱚᱲ ᱠᱚ-ᱦᱚᱸ ᱟᱹᱰᱤ ᱱᱟᱯᱟᱭ ᱥᱩᱞᱩᱠ ᱛᱮᱜᱮ ᱢᱮᱱᱟ-ᱜ ᱠᱚᱣᱟ᱾ ᱟᱨ ᱱᱚᱝᱠᱟ ᱜᱮ ᱡᱟᱛᱮ ᱡᱮᱢᱚᱱ ᱵᱚᱱ ᱛᱟᱦᱮᱱᱟ ᱾ ᱛᱚ ᱱᱚᱣᱟ ᱜᱮ ᱡᱚᱛᱚ ᱦᱚᱲ ᱠᱩᱠᱢᱩ ᱵᱚᱱ ᱫᱚᱦᱚᱭᱟ ᱥᱮ ᱟᱥ ᱵᱚᱱ ᱫᱚᱦᱚᱭᱟ᱾
ᱦᱮᱸ ᱦᱮᱸ
ᱛᱚᱵᱮ ᱪᱮᱫ ᱵᱮᱱ ᱪᱮᱠᱟᱭ ᱠᱟᱱᱟ, ᱱᱤᱛᱚᱜ ᱫᱚ ᱦᱟᱸᱜ?
ᱚ ᱱᱤᱛᱳᱜ ᱫᱚ ᱚᱸᱻ ᱵᱟᱹᱭᱦᱟᱹᱲ ᱥᱮᱫ ᱠᱷᱚᱱ ᱦᱩᱲᱩ ᱨᱚᱦᱚᱭ ᱠᱷᱚᱱ᱾ ᱥᱤᱭᱳᱜ ᱪᱟᱞᱟᱣ ᱦᱩᱭ ᱞᱮᱱᱟ᱾ ᱟᱫᱚ ᱚᱱᱛᱮ ᱠᱷᱚᱱ ᱦᱮᱡ ᱠᱟᱛᱮᱜ ᱟ ᱡᱟᱦᱟᱸ ᱯᱟᱭᱨᱟ ᱵᱟᱲᱟ ᱠᱟᱛᱮᱮᱫ ᱡᱚᱢ ᱡᱤᱨᱟᱹᱣ ᱦᱩᱭ ᱠᱟᱱᱟ᱾ ᱱᱤᱛᱚᱜ ᱫᱚ ᱦᱸ ᱦᱸ
ᱛᱚᱵᱮ ᱜᱟᱹᱪᱷᱤ ᱠᱚᱼᱫᱚ ᱯᱮ, ᱟᱯᱷᱚᱨ ᱵᱟᱲᱟ ᱠᱮᱫᱮᱜᱼᱟ᱾
ᱦᱮᱸ ᱜᱟᱪᱷᱤ ᱠᱚᱫᱚᱞᱮ ᱟᱯᱷᱚᱨ ᱠᱮᱫᱟ᱾ ᱟᱨ ᱟ ᱚᱱᱟ ᱦᱚᱸ ᱜᱟᱹᱪᱷᱤ ᱦᱚᱸ ᱫᱟᱹᱨᱱᱟ᱾ ᱱᱤᱛᱚᱜ ᱫᱚᱸ ᱨᱚᱦᱚᱭ ᱮᱦᱚᱵᱚ-ᱜ ᱞᱟᱹᱜᱤᱫ᱾ ᱞᱟᱦᱟ ᱫᱚ ᱴᱷᱸᱤᱠᱛᱮ ᱫᱟᱜ ᱮᱮᱫ ᱠᱟᱱ ᱛᱟᱦᱮᱱ ᱾ᱛᱮ ᱫᱟᱜ ᱠᱚ ᱡᱟᱹᱥᱛᱤ ᱠᱟᱱ ᱛᱟᱦᱮᱸ ᱮᱱᱛᱮ ᱨᱚᱦᱚᱭ ᱵᱟᱝ ᱮᱦᱚᱵ ᱠᱟᱱ ᱛᱟᱦᱮᱱᱟ᱾ ᱟᱫᱚ ᱱᱤᱛᱚᱜ ᱫᱚ
ᱟᱪᱪᱷᱟ, ᱦᱳᱭ ᱴᱷᱤᱠ᱾ ᱟᱞᱮ ᱥᱮᱫ ᱦᱚᱸ ᱚᱱᱮᱠ ᱠᱚ ᱢᱮᱱᱟ᱾ ᱜᱟᱹᱪᱷᱤ ᱢᱟᱱᱮ ᱥᱮᱫᱟᱭ ᱨᱮᱜᱮ ᱟᱯᱷᱽᱚᱨ ᱠᱮᱫᱟ᱾ ᱥᱮᱫᱟᱭ ᱫᱚ ᱪᱮᱫ ᱞᱮᱠᱟ ᱵᱮᱱ ᱢᱮᱱ ᱠᱮᱭᱟ᱾ ᱚᱱᱮ ᱟᱨ ᱪᱟᱞᱟᱟᱱ ᱪᱟᱸᱫ ᱜᱮᱞᱮ, ᱟᱯᱷᱚᱨ ᱠᱮᱫᱟ᱾ ᱛᱚ ᱚᱱᱟᱫᱚ ᱢᱟᱱᱮ, ᱛᱩᱛᱩᱩᱫ ᱥᱮ ᱨᱚᱦᱚᱭ ᱢᱟᱱᱮ ᱞᱮᱜᱚ-ᱜ ᱞᱮᱠᱟ ᱾ ᱦᱩᱭ ᱵᱟᱲᱟᱭᱱᱟ ᱢᱤᱫᱤᱭᱟᱹ ᱫᱚ᱾ ᱟᱨ ᱢᱫᱟᱝᱟᱸ ᱦᱟᱜ ᱚᱠᱟᱴᱟ-ᱜ ᱞᱮ ᱟᱯᱷᱚᱨ ᱠᱟᱜᱼᱟ ᱾ ᱚᱱᱟ ᱫᱚ ᱦᱟᱸᱜ ᱢᱟᱱᱮ ᱟᱨᱮ ᱢᱟᱱᱮ ᱯᱮ ᱯᱩᱱ ᱠᱟᱹᱴᱩᱵ ᱜᱮ ᱦᱩᱭ ᱠᱟᱱᱟ᱾ ᱵᱟᱝ ᱫᱟᱹᱨᱭ ᱩᱛᱟᱹᱨ ᱠᱟᱱᱟ᱾ ᱟᱫᱚ ᱚᱠᱟᱴᱟ-ᱜ ᱦᱟᱸᱜ ᱢᱟᱱᱮ ᱛᱩᱛᱩᱩᱫ ᱞᱮᱠ ᱦᱩᱭᱮᱱ᱾ ᱚᱱᱟᱜᱮᱦᱟᱸᱜ ᱢᱟᱱᱮ ᱛᱩᱫ ᱵᱟᱲᱟ ᱠᱮᱫᱟᱞᱮ ᱾ ᱢᱫᱮᱨ ᱦᱤᱞᱳᱜ ᱟᱫᱚ ᱦᱚᱞᱟ ᱠᱷᱚᱱ ᱜᱮᱮᱟᱸ᱾ ᱢᱟᱱᱮ ᱦᱩᱲᱩ ᱨᱚᱦᱚᱭ ᱫᱚᱞᱮ ᱮᱦᱚᱵ ᱠᱮᱫᱟ᱾ ᱦᱟᱸᱜ ᱟᱨ ᱫᱟᱜ ᱦᱚᱸ ᱢᱟᱱᱮ ᱪᱮᱫ ᱞᱮᱠᱟᱵᱱ ᱢᱮᱱᱟ᱾ ᱛᱚ ᱦᱚᱞᱟ ᱛᱮᱦᱮᱧ ᱟᱨ ᱢᱟᱟᱦᱫᱷᱮᱨ ᱦᱤᱞᱳᱜ ᱦᱚᱸ ᱾ ᱮᱱᱛ ᱢᱟ ᱮᱱᱛᱮᱫ ᱵᱟᱭ ᱫᱟᱜ ᱠᱟᱜ ᱜᱮᱭᱟ᱾ ᱛᱚ ᱦᱚᱞᱟ ᱥᱟᱚᱢᱟᱱᱫᱷ ᱦᱤᱞᱳ᱾ ᱛᱷᱚᱲᱟ ᱜᱟᱱ ᱪᱤᱬᱮᱸ ᱪᱤᱬᱤᱸ ᱫᱟᱜ ᱞᱮᱫᱟᱭ ᱛᱚ᱾ ᱚᱱᱟ ᱫᱟᱜ ᱛᱮᱢᱟ ᱮᱱᱛᱮᱫ ᱵᱟᱝ ᱦᱩᱭᱩᱼᱜ ᱜᱮᱭᱟ ᱾ ᱦᱩᱲᱩ ᱨᱚᱦᱚᱭ ᱠᱟᱹᱢᱤ ᱡᱮᱦᱮᱛᱩ᱾ ᱚᱸᱰᱮ ᱢᱟ ᱮᱱᱛ ᱟᱭᱢᱟ ᱫᱟᱜ ᱡᱟᱹᱨᱩᱲᱟ᱾ ᱛᱚ ᱫᱮ ᱚᱱᱠᱟᱟᱜ ᱜᱮ ᱦᱟᱸᱜ ᱢᱟᱱᱮ, ᱢᱤᱫ ᱟᱟᱜ ᱫᱚ ᱦᱟᱸᱜ ᱵᱚᱞᱮ ᱵᱟᱨᱮ ᱵᱟᱞᱮ ᱨᱚᱦᱚᱭ ᱫᱟᱲᱮᱸ ᱠᱟᱣᱫᱟ᱾ ᱟᱨ ᱢᱤᱫ ᱱᱤᱭᱟᱹ ᱫᱚ ᱦᱟᱸᱜ ᱢᱟᱱᱮ, ᱪᱚᱯᱚᱴ ᱥᱮᱫ ᱢᱮᱱᱟᱜ ᱠᱷᱟᱹᱛᱤᱨ ᱛᱮ᱾ ᱥᱮ ᱰᱟᱹᱰᱤ ᱫᱟᱜ ᱠᱚᱞᱮ ᱧᱟᱢ ᱟᱠᱟ ᱧᱟᱢᱮᱫ ᱠᱟᱱ ᱠᱷᱟᱹᱛᱤᱨ ᱛᱮ᱾ ᱚᱸᱰᱮ ᱜᱮ ᱦᱟᱸᱜ ᱟᱭᱢᱟ ᱜᱟᱱᱞᱮ ᱚᱥᱟᱱ ᱠᱟᱱᱟ᱾ ᱟᱫᱚ ᱚᱸᱰᱮ ᱜᱮᱞᱮ ᱠᱟᱹᱢᱤ ᱦᱟᱛᱟᱲᱮ ᱫᱟ᱾ ᱦᱟᱸᱜ ᱟᱨ ᱚᱱᱟ ᱠᱚ ᱪᱟᱵᱟ ᱵᱟᱲᱟ ᱠᱟᱛᱮᱫ, ᱦᱚᱳᱭᱛᱳ ᱥᱮᱨᱢᱟ ᱫᱟᱜ ᱠᱚ ᱡᱩᱫᱤ ᱴᱷᱤᱠ ᱛᱟᱦᱮᱱᱟ᱾ ᱛᱚᱵᱮ ᱟᱨ ᱱ ᱟ ᱮᱦᱚᱵᱟ ᱦᱟᱸᱜ
ᱚ ᱦᱚᱸ ᱟᱪᱪᱷᱟ ᱜᱚᱝᱠᱮ ᱟᱯᱮ ᱥᱮᱫ ᱫᱚ ᱵᱩᱨᱩ ᱫᱤᱥᱚᱢ ᱠᱟᱱᱟ ᱾ ᱚᱱᱠᱟ ᱡᱟᱹᱯᱟᱹᱭ ᱫᱟᱜ ᱠᱚ ᱚᱱᱠᱟ ᱫᱚ ᱵᱟᱹᱱᱩᱜᱼᱟ᱾
ᱦᱳᱭ ᱜᱚᱝᱠᱮ ᱟᱞᱮ ᱥᱮᱫ ᱫᱚ ᱾ ᱡᱮᱞᱮᱠᱟ ᱵᱮᱱ ᱢᱮᱱ ᱠᱮᱭᱟ᱾ ᱟᱨ ᱵᱩᱨᱩ ᱫᱤᱥᱚᱢ ᱫᱚ ᱦᱟᱸᱜ ᱵᱟᱝ ᱠᱟᱱ ᱜᱮᱭᱟ ᱾ ᱛᱚᱵᱮ ᱴᱟᱺᱰᱤ ᱫᱤᱥᱚᱢ ᱠᱟᱱ ᱜᱮᱭᱟ᱾ ᱟᱨ ᱟᱨ ᱥᱮᱫᱟᱭ ᱢᱟ᱾ ᱟ ᱡᱮᱞᱮᱠᱟᱵᱱ ᱢᱮᱱ ᱠᱮᱭᱟ᱾ ᱥᱮᱫᱟᱭ ᱢᱟ ᱚᱱᱟ ᱛᱮ ᱵᱤᱨ ᱵᱤᱨ ᱜᱟᱡᱟᱲ ᱨᱮᱜᱮ ᱛᱟᱦᱮᱸ ᱠᱟᱱᱟ᱾ ᱥᱮ ᱵᱟᱵᱟ ᱛᱟᱠᱚ ᱥᱮ ᱦᱟᱲᱟᱢ ᱵᱟ ᱵᱩᱰᱤᱜᱚ ᱵᱩᱰᱤᱜᱚ ᱛᱟᱠᱚ ᱜᱮ ᱦᱟᱸᱜ ᱜᱟᱛᱨᱟ ᱥᱟᱯᱷᱟ ᱵᱟᱲᱟ ᱠᱟᱛᱮᱫ ᱜᱮᱠᱚ ᱡᱟᱜᱟ ᱵᱟᱲᱟ ᱠᱮᱫᱟ ᱾ ᱛᱚᱵᱮ ᱥᱚᱢᱟᱱ ᱡᱟᱭᱜᱟ ᱜᱮ ᱠᱟᱱ ᱛᱟᱞᱮᱭᱟ, ᱟᱨ ᱱᱟᱯᱟᱭ ᱡᱟᱭᱜᱟ ᱜᱮᱞᱮ ᱯᱟᱲᱟᱣ ᱠᱟᱱᱟ᱾ ᱛᱚᱵᱮ ᱜᱟ ᱜᱟᱰᱟ ᱢᱮᱱᱟᱜᱼᱟ, ᱦᱟᱸᱜ ᱛᱚᱵᱮ ᱚᱱᱟᱫᱚ ᱜᱟᱰᱟ ᱥᱟ ᱚᱱᱟ ᱪᱚᱯᱚᱫ ᱜᱮ ᱢᱮᱱᱟᱜᱼᱟ ᱟᱹᱰᱤ ᱪᱚᱯᱳᱫ ᱨᱮᱜᱮ ᱟᱫᱚ᱾ ᱵᱩᱨᱩ ᱫᱚ ᱟᱞᱮ ᱠᱷᱚᱱ ᱫᱚ ᱟᱹᱰᱤ ᱡᱷᱟᱹᱞ ᱨᱮᱜᱮ ᱢᱮᱱᱟᱜᱼᱟ ᱜᱚᱢᱠᱮ᱾ ᱟᱨ ᱫᱟᱜ ᱫᱚ ᱚᱱᱮ ᱠᱚ ᱢᱮᱱᱟ ᱞᱟᱦᱟᱛᱮ ᱢᱤᱫᱴᱮᱱ ᱚᱱᱠᱟᱜᱮ ᱚᱱᱮ ᱞᱟᱹᱴᱩ ᱵᱟᱱᱫᱷᱟᱞ ᱢᱮᱱᱟᱜᱼᱟ ᱚᱸᱰᱮ ᱾ ᱠᱷᱚᱱ ᱜᱮ ᱫᱟᱜᱞᱮ ᱟᱹᱜᱩᱭᱮᱫ ᱠᱟᱱ ᱛᱟᱦᱮᱱᱟ᱾ ᱟᱫᱚ ᱚᱱᱟ ᱵᱟᱸᱫᱷᱟᱞ ᱵᱚᱜᱚᱡ ᱠᱟᱱ ᱠᱷᱟᱹᱛᱤᱨ ᱛᱮ ᱦᱟᱸᱜ ᱢᱟᱱᱮ ᱚᱱᱟ ᱠᱮᱱᱮᱞ ᱦᱚᱸ ᱛᱮ ᱢᱟᱨᱤ ᱵᱟᱲᱟᱣ ᱠᱟᱱᱟ ᱥᱮ, ᱡᱷᱟᱹᱯᱟᱹᱭ ᱠᱚ ᱟᱹᱛᱮᱫ ᱢᱟᱨᱤ ᱵᱟᱲᱟᱣ ᱠᱟᱱᱟ, ᱛᱚ ᱵᱟᱞᱮ ᱡᱩᱛ ᱵᱟᱲᱟᱣ ᱠᱟᱫᱟ ᱟᱫᱚ᱾ ᱱᱮᱥ ᱥᱮ ᱱᱮᱛᱟᱨ ᱫᱚ ᱦᱟᱸᱜ ᱢᱟᱱᱮ ᱚᱱᱟ ᱥᱮᱨᱢᱟ ᱫᱟᱜ ᱵᱷᱚᱨᱥᱟ ᱜᱮ ᱦᱟᱸᱜ ᱨᱚᱦᱚᱭᱚᱜ ᱠᱟᱱᱟ ᱚᱱᱮᱡᱮ ᱾ ᱯᱟᱹᱭᱫᱟᱨ ᱫᱚ ᱯᱮᱭᱟᱥ ᱫᱚ ᱟᱫᱚ ᱵᱟᱹᱱᱩᱜ ᱠᱟᱜ ᱞᱮᱭᱟ ᱦᱟᱸᱜ ᱟᱨ ᱢᱚᱴᱚᱨ ᱥᱮ ᱚᱱᱠᱟ ᱜᱮ ᱮᱛᱮ ᱢᱮᱥᱤᱱ ᱠᱚᱦᱚᱸ ᱡᱚᱛᱚ ᱦᱚᱲ ᱢᱟ ᱵᱟᱹᱱᱩᱜ ᱜᱮᱭᱟ ᱾ ᱟᱫᱚ ᱚᱱᱮ ᱚᱱᱠᱟᱜᱮ ᱥᱩᱵᱤᱫᱟ ᱚᱥᱩᱵᱤᱫᱟ ᱛᱟᱞᱟᱛᱮ ᱪᱟᱞᱟᱜ ᱡᱟᱹᱨᱩᱲ ᱠᱟᱱᱟ, ᱩᱯᱟᱹᱭ ᱢᱟ ᱵᱟᱹᱱᱩᱜᱼᱟ ᱡᱮᱦᱮᱛᱩ ᱾
ᱦᱩᱸ ᱦᱩᱸ,
ᱛᱚ ᱢᱮᱱᱮᱜ ᱠᱟᱱᱟᱞᱤᱧ ᱟᱯᱮ ᱥᱮᱫ ᱫᱚ ᱵᱩᱨᱩ ᱫᱤᱥᱚᱢ ᱜᱮᱭᱟ ᱥᱮ?
ᱚᱦᱚᱜ ᱵᱟᱝ ᱵᱩᱨᱩ ᱫᱤᱥᱚᱢ ᱫᱚ ᱵᱟᱝ ᱠᱟᱱᱟ, ᱱᱚᱛᱮ ᱦᱚᱸ ᱟᱞᱮ ᱥᱮᱫ ᱫᱚ ᱾ ᱥᱚᱢᱟᱱ ᱫᱤᱥᱚᱢ ᱠᱟᱱ ᱜᱮᱭᱟ, ᱟᱫᱚ
ᱦᱳᱭ,
ᱟᱞᱮ ᱥᱮᱫ ᱫᱚ ᱱᱤᱭᱟᱹ ᱟᱞᱮ ᱮᱨᱤᱭᱟ ᱠᱚᱨᱮ ᱫᱚ, ᱮᱠᱫᱚᱢ ᱟᱹᱰᱤ ᱢᱚᱡᱽ, ᱮᱠᱫᱚᱢᱠᱟ ᱫᱟᱜ ᱨᱮᱱᱟᱜ ᱡᱟᱦᱟᱸ ᱮᱠᱫᱚᱢ ᱚᱠᱩᱞᱟᱹᱱ ᱜᱮ ᱵᱟᱹᱱᱩᱜᱼᱟ ᱾
ᱦᱳᱭ,
ᱡᱟᱹᱯᱟᱹᱭ ᱫᱟᱜ ᱠᱟᱱᱟ, ᱚᱱᱠᱟ ᱱᱟᱞᱟ ᱞᱮᱠᱟ ᱢᱮᱱᱟᱜᱼᱟ, ᱛᱚ ᱮᱠᱫᱚᱢ ᱚᱱᱟ ᱡᱟᱹᱯᱟᱹᱭ ᱠᱷᱮᱛ ᱟᱨ ᱚᱱᱟ ᱡᱟᱹᱯᱤ ᱡᱟᱹᱯᱟᱹᱭ ᱠᱚ ᱥᱚᱢᱟᱱ ᱜᱮᱭᱟ᱾ ᱟᱫᱚ ᱚᱱᱟ ᱫᱚ ᱛᱤᱱᱟᱜ ᱛᱤᱱᱨᱮ ᱫᱟᱜ ᱡᱩᱲᱢᱟᱭ ᱤᱱᱨᱮᱢ ᱵᱷᱚᱨᱟᱣ ᱫᱟᱲᱮᱭᱟᱜᱼᱟ᱾ ᱛᱤᱱᱨᱮ ᱵᱟᱝ ᱵᱟᱝ ᱡᱩᱲᱼᱟ ᱠᱷᱟᱡ ᱮᱢ ᱜᱤᱰᱤ ᱫᱟᱲᱮᱭᱟᱜᱼᱟ᱾
ᱦᱳᱭ ᱦᱳᱭ, ᱛᱚᱵᱮ ᱜᱚᱢᱠᱮ ᱟᱞᱮ ᱥᱮᱫ ᱠᱷᱚᱱ ᱢᱟ ᱟᱯᱮ ᱟᱯᱮ ᱢᱟ ᱟᱯᱮ ᱟᱹᱰᱤ ᱜᱟᱱ ᱜᱮ ᱦᱟᱸᱜ ᱯᱮ ᱥᱩᱵᱤᱫᱷᱟᱣ ᱠᱟᱱᱟ᱾ ᱟᱫᱚ ᱚᱱᱮ ᱠᱚ ᱢᱮᱱᱟ ᱱᱚᱣᱟ ᱨᱮᱭᱟᱜ ᱯᱷᱟᱭᱫᱟ ᱢᱚᱡᱽ ᱛᱮ ᱩᱴᱷᱟᱹᱣ ᱯᱮ, ᱱᱤᱛᱚᱜ ᱟᱵᱮᱱ ᱪᱮᱫ ᱞᱮᱠᱟ ᱵᱮᱱ ᱢᱮᱱ ᱠᱮᱫᱟ ᱛᱚ ᱟᱵᱤᱱᱟᱜ ᱠᱟᱛᱷᱟ ᱟᱸᱡᱚᱢ ᱛᱮ ᱟᱹᱞᱤᱧ ᱦᱚᱸ ᱮᱛᱮ ᱟᱹᱰᱤ ᱠᱟᱥᱛᱟᱣ ᱜᱮᱞᱤᱧ ᱟᱹᱭᱠᱟᱹᱣᱮᱫ ᱠᱟᱱᱟ ᱾ ᱡᱮ ᱟᱯᱮ ᱥᱮᱫ ᱞᱮᱠᱟ ᱡᱩᱫᱤ ᱟᱞᱮᱭᱟᱜ ᱥᱩᱵᱤᱫᱷᱟ ᱛᱟᱦᱮᱸ ᱞᱮᱱᱠᱷᱟᱡ ᱦᱳᱭᱛᱚ, ᱟᱞᱮ ᱦᱚᱸ ᱯᱟᱥᱮᱜ ᱟᱹᱰᱤ ᱜᱟᱱ ᱜᱮ ᱪᱮᱫ ᱠᱚ ᱪᱚᱝᱞᱮ ᱪᱮᱠᱟ ᱠᱮᱭᱟ᱾
ᱦᱩᱸ ᱦᱩᱸ᱾
ᱢᱟᱱᱮ ᱡᱟᱭᱦᱳᱠ ᱢᱚᱸᱡᱽ ᱛᱮ ᱩᱴᱷᱟᱹᱣ ᱛᱟᱹᱵᱩᱱ ᱯᱮ ᱾ ᱠᱟᱹᱢᱤ ᱠᱟᱛᱮᱜ ᱞᱟᱦᱟᱜ ᱛᱟᱹᱵᱚᱱ ᱯᱮ, ᱟᱨ ᱢᱤᱫ ᱵᱟᱨ ᱡᱟᱛᱮ ᱡᱮᱢᱚᱱ ᱟᱯᱮ ᱦᱚᱸ ᱪᱟᱸᱫᱳ ᱵᱚᱸᱜᱟ ᱴᱷᱮᱡ ᱱᱮᱦᱚᱨ ᱡᱚᱸᱦᱟᱨ ᱯᱮ, ᱡᱟᱛᱮ ᱡᱮᱢᱚᱱ ᱟᱞᱮ ᱦᱚᱸ ᱟᱞᱮ ᱦᱚᱸ ᱦᱟᱸᱜ ᱚᱝᱠᱟᱜᱮ ᱡᱚ ᱡᱟᱛᱮ ᱥᱩᱵᱤᱫᱷᱟᱞᱮ ᱧᱟᱢ ᱢᱤᱫ ᱵᱟᱨ ᱛᱟᱭᱚᱢ ᱵᱤᱫᱟᱹᱞ ᱛᱮ, ᱟᱨ ᱟᱞᱮ ᱦᱚᱸ ᱟᱯᱮ ᱞᱟᱹᱜᱤᱫ ᱛᱮ ᱦᱚᱭᱛᱳ ᱟᱯᱮ ᱦᱚᱭᱛᱳ ᱪᱮᱫ ᱪᱮᱫ ᱪᱚᱝ ᱢᱤᱫᱽᱵᱟᱨ ᱚᱥᱩᱵᱤᱫᱷᱟ ᱨᱮ ᱢᱮᱱᱟᱜ ᱠᱟᱜ ᱯᱮᱭᱟ ᱦᱟᱸᱜ, ᱚᱱᱟ ᱠᱩ ᱵᱤᱥᱚᱭ ᱛᱮᱦᱚᱸ ᱟᱞᱮ ᱦᱚᱸᱞᱮ ᱱᱮᱦᱚᱨ ᱡᱚᱦᱟᱨᱟ ᱾ ᱟᱯᱮ ᱞᱟᱹᱜᱤᱫ ᱛᱮ᱾ ᱛᱚ ᱚᱱᱮ ᱚᱝᱠᱟᱜᱮ ᱜᱚᱲᱚᱼᱜᱚᱯᱚᱲᱚ ᱠᱟᱛᱮᱜ ᱜᱮ ᱪᱟᱞᱟᱜ ᱡᱟᱨᱩᱲᱟ ᱛᱚ ᱡᱮᱦᱮᱛᱩ ᱟᱵᱩ ᱦᱚᱲ ᱦᱚᱲᱜᱮ ᱡᱩᱫᱤ ᱵᱟᱹᱵᱩᱱ ᱜᱚᱲᱚ ᱜᱚᱯᱚᱲᱚ ᱡᱚᱝᱱᱟᱜ, ᱦᱚᱲ ᱦᱚᱲᱜᱮ ᱡᱩᱫᱤ ᱟᱵᱩ ᱡᱩᱫᱤ ᱵᱟᱹᱵᱩᱱ ᱵᱮᱸᱜᱮᱫ ᱡᱚᱝ ᱚᱱᱟ, ᱛᱚᱵᱮ ᱟᱵᱩ ᱞᱟᱹᱜᱤᱫ ᱫᱚ ᱚᱠᱚᱭ ᱵᱮᱸᱜᱮᱫ ᱵᱚᱱᱟᱭ?
ᱦᱩᱸ, ᱟᱫᱚ ᱜᱚᱝᱠᱮ ᱟᱞᱮ ᱛᱮᱜᱚ ᱡᱟᱜᱟ ᱫᱚ ᱱᱩᱱᱟᱹᱜ ᱢᱚᱡᱽ ᱡᱟᱜᱟ ᱠᱟᱱᱟ ᱮᱴᱟᱜ ᱥᱮᱫ ᱫᱚ ᱚᱱᱠᱟ ᱡᱟᱜᱟ ᱠᱩᱧ ᱧᱮᱞ ᱠᱟᱫᱟ ᱟᱠᱟ ᱠᱷᱮᱛ ᱠᱚᱨᱮ ᱵᱟᱲᱜᱤ ᱠᱚᱨᱮ ᱚᱝᱠᱟ ᱫᱷᱤᱨᱤ ᱫᱷᱤᱨᱤᱧᱚᱜ ᱛᱟᱦᱮᱱᱟ ᱟᱞᱮ ᱥᱮᱫ ᱫᱚ ᱮᱠᱫᱚᱢ ᱚᱱᱠᱟ ᱵᱟᱹᱱᱩᱜᱼᱟ ᱮᱠᱫᱚᱢ ᱡᱚᱠᱷᱚᱱ ᱜᱮ ᱰᱟᱝᱨᱟ ᱠᱚᱵᱚᱱ ᱤᱫᱤ ᱠᱚᱣᱟ ᱥᱮ ᱠᱷᱮᱛ ᱥᱮᱜ ᱵᱟᱹᱭᱦᱟᱹᱲ ᱥᱮᱜ ᱢᱟᱱᱮ ᱰᱟᱝᱨᱟ ᱩᱝᱠᱩ ᱠᱷᱩᱭᱞᱤ ᱵᱤᱛ ᱞᱟᱹᱜᱤᱫ ᱫᱷᱤᱨᱤ ᱵᱟᱢ ᱧᱟᱢᱟ ᱚᱝᱠᱟ ᱤᱱᱟᱹᱜ ᱢᱚᱸᱡᱽ ᱡᱟᱜᱟ ᱠᱟᱱᱟ ᱾ ᱫᱷᱤᱨᱤ ᱠᱚᱜᱤ ᱵᱟᱹᱱᱩᱜᱼᱟ ᱤᱱᱟᱹᱜ ᱾ ᱮᱠᱫᱚᱢ ᱟᱫᱚ ᱱᱚᱛᱮᱱ ᱠᱚ ᱱᱚᱛᱮᱱ ᱠᱚ ᱚᱵᱚᱥ ᱛᱟᱲ ᱵᱚᱱ ᱢᱮᱱ ᱞᱮᱠᱷᱟᱱ ᱫᱚ ᱱᱚᱛᱮᱱ ᱠᱚᱫᱚ ᱠᱩᱛᱷᱟᱢ ᱠᱚ ᱠᱩᱲᱭᱦᱟᱹ ᱧᱚᱜ ᱜᱮᱭᱟ ᱢᱟᱱᱮ ᱡᱟᱜᱟ ᱤᱱᱟᱹᱜ ᱾ ᱤᱱᱟᱹᱜ ᱢᱚᱡᱽ ᱢᱮᱱᱟᱜᱼᱟ, ᱡᱚᱛᱚᱣᱟᱜ ᱜᱮ ᱟᱹᱰᱤ ᱢᱚᱸᱡᱽ ᱪᱟᱥ ᱞᱮᱠᱷᱟᱡ ᱦᱳᱭᱳᱜᱼᱟ ᱠᱤᱱᱛᱩ ᱵᱟᱠᱚ ᱪᱟᱥᱚᱜᱼᱟ ᱡᱟᱥ ᱛᱤ ᱦᱚᱲ ᱜᱤ ᱚᱱᱮ ᱚᱱᱠᱟ ᱡᱟᱜᱟ ᱠᱚᱫᱚ ᱠᱚ ᱵᱟᱱᱫᱷᱚᱠ ᱵᱟᱲᱟᱣ ᱠᱟᱜᱼᱟ᱾
ᱦᱳᱭ ᱦᱳᱭ ᱦᱳᱭ ᱟᱫᱚ ᱟᱹᱰᱤ ᱟᱵᱚ ᱱᱮ ᱱᱚᱣᱟ ᱜᱮ ᱦᱟᱸᱜ ᱟᱵᱚᱣᱟᱜ ᱫᱚ ᱢᱟᱱᱮ ᱢᱤᱫᱴᱮᱱ ᱢᱟᱭᱱᱟᱥ ᱯᱚᱭᱮᱱᱴ ᱠᱟᱱ ᱛᱟᱵᱚᱱᱟ ᱾ ᱡᱮ ᱠᱚᱢᱛᱤ ᱠᱟᱱ ᱛᱟᱵᱚᱱᱟ ᱟᱨ ᱱᱚᱣᱟ ᱠᱚᱢᱛᱤ ᱟᱵᱚ ᱛᱮᱫ ᱠᱚᱢᱛᱤ ᱵᱟᱝ ᱫᱚᱦᱚᱛᱮᱫ ᱢᱟᱱᱮ ᱯᱷᱩᱞᱯᱷᱤᱞ ᱦᱩᱭᱩᱜ ᱡᱟᱹᱨᱩᱲᱟ᱾ ᱟᱨ ᱡᱮᱞᱮᱠᱟ ᱵᱮᱱ ᱢᱮᱱ ᱠᱮᱭᱟ ᱡᱟᱜᱟ ᱢᱮᱱᱟᱜ ᱛᱟᱵᱚᱱᱟ ᱾ ᱱᱤᱡᱮᱨᱟᱜ ᱡᱟᱜᱟ ᱢᱮᱱᱟᱜ ᱟ ᱢᱟᱱᱮ ᱱᱤᱡᱮᱨ ᱜᱮ ᱠᱟᱱᱟᱵᱚᱱ ᱢᱟᱹᱞᱤᱠ ᱾ ᱛᱚᱵᱮ ᱦᱮᱸ ᱟᱵᱚ ᱟᱭᱢᱟ ᱦᱚᱲᱜᱮ ᱦᱟᱸᱜ ᱢᱮᱱᱟᱜ ᱵᱚᱱᱟ ᱛᱚᱵᱮ ᱱᱤᱡᱮᱨᱟᱜ ᱡᱟᱭᱜᱟ ᱨᱮ ᱵᱟᱝ ᱠᱷᱟᱴᱟᱣ ᱠᱟᱛᱮᱫ ᱥᱮ ᱱᱤᱡᱮᱨ ᱞᱟᱹᱜᱤᱫ ᱛᱮ ᱵᱟᱝ ᱠᱷᱟᱴᱟᱣ ᱠᱟᱛᱮ ᱮᱴᱟᱜᱼᱼ ᱡᱟᱦᱟᱸᱭ ᱞᱟᱹᱜᱤᱫ ᱦᱟᱸᱜ ᱵᱚᱱ ᱠᱷᱟᱴᱟᱜ ᱠᱟᱱᱟ, ᱛᱚ ᱠᱟᱹᱢᱤ ᱟᱹᱥᱩᱞ ᱵᱟᱲᱟ ᱠᱟᱠᱚ ᱠᱟᱱᱟ ᱵᱚᱱ ᱛᱚ ᱟᱵᱚᱜ ᱜᱮᱦᱟᱢᱼᱼ ᱟᱹᱵᱚ ᱜᱮ ᱢᱟᱦᱟᱜ ᱵᱚᱱ ᱠᱟᱹᱢᱤ ᱠᱟᱱ ᱛᱚᱵᱮ ᱟᱵᱚ ᱫᱟᱥ ᱥᱮᱥ ᱢᱮᱥ ᱨᱮ ᱮ ᱨᱮᱸᱜᱮᱡ ᱱᱟᱪᱟᱨ ᱦᱚᱲ ᱜᱮᱵᱚᱱ ᱛᱮᱭᱟᱨᱚᱜ ᱠᱟᱱᱟ ᱦᱟᱸᱜ ᱟᱨ ᱚᱠᱚᱭ ᱵᱚᱱ ᱠᱟᱹᱢᱤ ᱠᱚ ᱠᱟᱱ ᱦᱟᱸᱜ ᱢᱟᱱᱮ ᱩᱱᱠᱩ ᱫᱚ ᱢᱟᱱᱮ ᱠᱤᱸᱥᱟᱹᱬ ᱦᱚᱲ ᱵᱚᱱ ᱛᱮᱭᱟᱨ ᱵᱟᱲᱟ ᱦᱚᱪᱚ ᱟᱠᱚ ᱠᱟᱱᱟ ᱾ ᱛᱚ ᱟᱹᱞᱤᱧ ᱫᱚ ᱱᱤᱭᱟᱹ ᱜᱮᱞᱤᱧ ᱢᱮᱱᱟ ᱱᱤᱡᱮᱨᱟᱜ ᱡᱟᱭᱜᱟ ᱢᱮᱱᱟᱜᱼᱟ ᱢᱟᱱᱮ ᱱᱤᱡᱮᱨᱟᱜ ᱡᱟᱭᱜᱟ ᱨᱮᱜᱮ ᱡᱩᱫᱤ ᱢᱚᱡᱽ ᱛᱮᱜᱮ ᱵᱚᱱ ᱠᱷᱟᱴᱟᱣᱚᱜᱼᱟ ᱛᱚᱵᱮ ᱛᱤᱱᱟᱹᱜ ᱜᱟᱱ ᱵᱚᱱ ᱞᱟᱦᱟ ᱫᱟᱲᱮᱭᱟᱜ ᱠᱟᱱᱟ ᱾
ᱦᱩᱸ ᱦᱩᱸ ᱦᱩᱸ ᱦᱩᱸ ᱾
ᱟᱨ ᱚᱸᱰᱮ ᱠᱷᱚᱱ ᱜᱮ ᱡᱟ ᱡᱟᱵᱚᱛᱤ ᱴᱟᱠᱟ ᱯᱚᱭᱥᱟ ᱢᱟ ᱟᱛᱮ ᱡᱟᱦᱟᱱᱟᱜ ᱵᱩᱥᱛᱩ ᱪᱟᱥ ᱟᱨᱡᱟᱣ ᱠᱟᱛᱮᱫ ᱚᱱᱟ ᱠᱚ ᱟᱹᱠᱷᱨᱤᱧ ᱵᱟᱲᱟ ᱠᱟᱛ ᱛᱮ ᱡᱚᱛᱷᱮᱥᱴᱚ ᱯᱚᱭᱥᱟ ᱢᱟᱱᱮ ᱧᱟᱢᱚᱜ ᱠᱟᱱᱟ ᱾
ᱟᱨ ᱩᱛᱩ ᱡᱤᱱᱤᱥ ᱠᱚᱨᱮᱱᱟᱜ ᱦᱚᱸ ᱱᱮᱛᱟᱨ ᱟᱹᱰᱤ ᱜᱮᱱ ᱜᱮᱛᱚ ᱫᱟᱢ ᱠᱟᱱᱟ ᱾ ᱟᱨ ᱡᱮᱞᱮᱠᱟ ᱟᱵᱚ ᱡᱩᱫᱤ ᱵᱚᱱ ᱪᱟᱥᱟ ᱟᱨ ᱮᱴᱟᱜ ᱡᱟᱹᱛ ᱠᱚ ᱵᱟᱰᱟᱭᱟ ᱡᱮ ᱥᱟᱱᱛᱟᱲ ᱡᱟᱹᱛ ᱥᱮ ᱥᱟᱱᱛᱟᱞ ᱵᱚᱭᱦᱟ ᱫᱚ ᱦᱟᱸᱜ ᱱᱮ ᱥᱟᱨ ᱫᱚ ᱦᱟᱸᱜ ᱵᱟᱠᱚ ᱵᱮᱵᱚᱦᱟᱨᱟ ᱛᱚ ᱟᱵᱚᱣᱟᱜ ᱩᱛᱩ ᱡᱤᱱᱤᱥ ᱡᱟᱦᱟᱱᱟᱜ ᱜᱮ ᱢᱟᱱᱮ ᱠᱤᱨᱤᱧ ᱫᱚ ᱟᱹᱰᱤ ᱠᱟᱡᱟᱠ ᱠᱚ ᱞᱟᱦᱟ ᱞᱟᱦᱟ ᱜᱚᱫᱚᱜ ᱜᱮᱭᱟ ᱾ ᱟᱫᱚ ᱟᱹᱠᱷᱨᱤᱧ ᱞᱟᱹᱜᱤᱫ ᱛᱮᱦᱟᱸᱜ ᱵᱟᱵᱚᱱ ᱚᱥᱩᱵᱤᱫᱷᱟᱜ ᱜᱮᱭᱟ ᱾ ᱵᱟᱡᱟᱨ ᱨᱮ ᱤᱫᱤ ᱛᱚᱨᱟ ᱜᱮ ᱢᱟᱱᱮ ᱟᱹᱠᱷᱨᱤᱧᱚᱜ ᱛᱟᱵᱚᱱ ᱜᱮᱭᱟ ᱟᱫᱚ ᱡᱩᱠᱷᱩᱡ ᱡᱟᱹᱨᱩᱲ ᱚᱱᱟ ᱡᱮᱞᱮᱠᱟ ᱚᱱᱮ ᱢᱩᱥᱞᱟᱹ ᱵᱚᱭᱦᱟ ᱢᱮᱱᱟᱜ ᱠᱚᱣᱟ ᱦᱟᱸᱜ ᱾ ᱛᱚ ᱩᱱᱠᱩ ᱴᱷᱮᱡ ᱠᱷᱚᱡ ᱟᱭᱢᱟ ᱠᱤᱪᱷᱩ ᱫᱚᱨᱠᱟᱨ ᱢᱮᱱᱟᱜ ᱛᱟᱵᱚᱱᱟ ᱟᱨ ᱡᱟᱛᱮ ᱡᱮᱢᱚᱱ ᱵᱚᱱ ᱪᱮᱫ ᱱᱚᱣᱟ ᱠᱚ ᱾ ᱟᱨ ᱵᱟᱵᱚᱱ ᱪᱮᱫ ᱡᱚᱝᱟᱱ ᱠᱷᱟᱡ ᱫᱚ ᱦᱟᱸᱜ ᱢᱟᱱᱮ ᱵᱟᱝ ᱦᱩᱭᱩᱜ ᱜᱮᱭᱟ᱾
ᱦᱩᱸ ᱦᱩᱸ ᱦᱚᱭ ᱜᱚᱝᱠᱮ ᱚᱝᱠᱟ ᱜᱮ ᱟᱞᱮ ᱟᱞᱮ ᱥᱮᱱᱟᱜ ᱤᱧ ᱞᱟᱹᱭᱟᱢ ᱞᱮᱠᱷᱟᱡ ᱫᱚ ᱢᱟᱱᱮ ᱪᱮᱫᱞᱮᱠᱟ, ᱛᱟᱜ ᱠᱚ ᱧᱮᱞ ᱛᱮ ᱡᱟᱦᱟᱸ ᱞᱮᱠᱟ ᱪᱤᱫᱩᱜ ᱡᱳᱲ ᱛᱟᱦᱮᱸᱱᱟ ᱚᱱᱠᱟ ᱫᱚ ᱟᱹᱰᱤ ᱜᱟᱱ ᱦᱚᱲ ᱫᱚᱠᱚ ᱪᱤᱫ ᱢᱮᱱᱟᱜ ᱜᱮᱫᱚ ᱟᱨᱦᱚᱸ ᱢᱟᱱᱮ ᱱᱚᱝᱠᱟ ᱵᱟᱨᱟᱵᱟᱹᱨᱤ ᱜᱟᱱ ᱦᱚᱲ ᱜᱟᱱ ᱪᱤᱫᱼᱟᱱ ᱦᱚᱲ ᱢᱮᱱᱟᱜ ᱠᱚᱣᱟ ᱵᱟᱨᱟᱵᱟᱹᱨᱤ ᱜᱟᱱ ᱫᱚ ᱵᱟᱹᱱᱩᱜ ᱠᱚᱣᱟ ᱪᱮᱫᱞᱮᱠᱟ ᱟᱫᱚ ᱠᱚᱫᱚ ᱡᱟᱭᱜᱟ ᱢᱚᱡᱽ ᱢᱚᱡᱽ ᱢᱮᱱᱟᱜᱼᱟ ᱾ ᱛᱚ ᱡᱟᱦᱟᱸ ᱞᱮᱠᱟ ᱱᱚᱜᱼᱚᱭ ᱠᱟᱭᱨᱟ ᱠᱚᱠᱚ ᱵᱟᱜᱟᱱᱫᱟ, ᱠᱟᱭᱨᱟ ᱠᱷᱚᱡ ᱟᱹᱰᱤ ᱠᱟᱢᱟᱣ ᱦᱩᱭᱩᱜ ᱠᱟᱱᱟ᱾ ᱛᱚ ᱟᱞᱮ ᱥᱮᱫ ᱨᱮᱱ ᱫᱚ ᱢᱤᱫ ᱵᱟᱨ ᱫᱚ ᱱᱚᱝᱠᱟ ᱟ ᱱᱚᱝᱠᱟ ᱢᱮᱱᱟᱜ ᱠᱚᱣᱟ ᱟ ᱛᱚ ᱡᱟᱭᱜᱟ ᱫᱚ ᱮ-ᱮ-ᱮᱴᱟᱜ ᱦᱚᱲ ᱠᱚ ᱮᱢ ᱠᱟᱜ ᱠᱚᱣᱟ ᱚᱸᱰᱮ ᱠᱚ ᱵᱟᱜᱟᱱᱟ᱾ ᱵᱟᱜᱟᱱ ᱠᱟᱛᱮᱜ ᱛᱤᱱᱟᱹᱜ ᱜᱟᱱ ᱪᱚᱝ ᱦᱟᱸᱜ ᱯᱩᱭᱥᱟᱹ ᱠᱚ ᱮᱢᱟᱣᱟ ᱠᱚᱣᱟ ᱟᱨ ᱚᱸᱰᱮᱱᱟᱜ ᱯᱷᱚᱥᱚᱞ ᱫᱚ ᱩᱱᱠᱩ ᱠᱚ ᱩᱴᱷᱟᱹᱣᱟ᱾ ᱠᱤᱱᱛᱩ ᱚᱱᱟ ᱡᱤᱱᱤᱥ ᱜᱮ ᱟᱡ-ᱮ ᱟᱡ ᱮ ᱠᱟᱹᱢᱤ ᱫᱟᱲᱮ ᱠᱮᱭᱟ ᱠᱤᱱᱛᱩ ᱚᱱᱟ ᱫᱚ ᱵᱟᱠᱚ ᱠᱟᱹᱢᱤᱣ ᱫᱟ᱾ ᱟᱫᱚ ᱱᱚᱣᱟ ᱜᱮ ᱟᱹᱵᱚ ᱴᱷᱮᱱ ᱫᱚ ᱡᱟᱭᱜᱟ ᱡᱚᱢᱤ ᱛᱟᱦᱮᱸ ᱠᱟᱛᱮᱜ ᱵᱟᱵᱚᱱ ᱠᱷᱟᱴᱟᱜ ᱠᱟᱱᱟ ᱚᱱᱟ ᱫᱚ ᱮᱴᱟᱜ ᱦᱚᱲᱟᱜ ᱜᱟᱹᱞᱛᱤ ᱫᱚ ᱵᱟᱝ ᱠᱟᱱᱟ᱾
ᱦᱳᱭ ᱱᱚᱣᱟ ᱫᱚ ᱱᱤᱡᱮᱨᱟᱜ ᱜᱮ ᱜᱟᱹᱞᱛᱤ ᱜᱟᱹᱞᱛᱤ ᱠᱟᱱᱟ᱾
ᱦᱩᱸ᱾
ᱟᱨ ᱱᱚᱣᱟ ᱜᱟᱹᱞᱛᱤ ᱫᱚ ᱚᱱᱮ ᱠᱚ ᱢᱮᱱᱟ ᱚᱠᱚᱭ ᱦᱟᱸᱜ ᱮ ᱢᱟᱱᱮ ᱯᱷᱟᱭᱫᱟᱭ ᱦᱟᱛᱟᱣ ᱡᱚᱝ ᱠᱟᱱᱟ ᱩᱱᱤ ᱫᱚ ᱢᱟᱱᱮ ᱵᱩᱫᱽ ᱛᱮᱫᱚ ᱵᱟᱭ ᱮᱢᱚᱜᱼᱟ᱾ ᱟᱨ ᱱᱚᱣᱟ ᱵᱩᱫᱽᱫᱷᱤ ᱠᱚᱫᱚ ᱦᱟᱸᱜ ᱮᱛᱮ ᱱᱤᱡᱮᱨ ᱨᱮᱱ ᱦᱚᱲ ᱴᱷᱮᱱ ᱜᱮ ᱦᱭᱛᱳ ᱟᱛᱟᱣ ᱡᱚᱝ ᱡᱟᱹᱨᱩᱲᱟ ᱥᱮ ᱦᱳᱭᱛᱳ ᱤᱱᱟᱹᱜ ᱜᱟᱱ ᱵᱩᱫᱽᱫᱷᱤ ᱢᱟ ᱮᱛᱮᱱ ᱱᱤᱡᱮᱨ ᱦᱚ ᱵᱟᱭ ᱦᱩᱫᱤᱥ ᱛᱤᱭᱟᱹᱜ ᱜᱮᱭᱟ᱾
ᱦᱩᱸ ᱦᱩᱸ ᱦᱩᱸ᱾
ᱠᱟᱛᱷᱟ ᱫᱚ ᱠᱟᱱᱟ ᱟᱹᱲᱤᱥᱚᱜ ᱵᱟᱝ ᱡᱟᱹᱨᱩᱲ ᱵᱚᱱᱟ᱾ ᱛᱚ ᱟᱹᱲᱤᱥ ᱡᱮᱞᱮᱠᱟ ᱢᱤᱫᱴᱮᱱ ᱠᱟᱛᱷᱟ ᱢᱮᱱᱟᱜᱼᱟ ᱟᱹᱲᱤᱥ ᱞᱟᱡᱟᱣ ᱟᱨ ᱵᱚᱛᱚᱨ ᱱᱚᱣᱟ ᱵᱚᱥ ᱛᱩ ᱚᱠᱚᱭ ᱴᱷᱮᱡ ᱢᱮᱱᱟᱜᱼᱟ ᱥᱮ ᱚᱠᱚᱭ ᱴᱷᱮᱡ ᱢᱮᱱᱟᱜ ᱛᱟᱵᱚᱱᱟ ᱦᱟᱸᱜ ᱛᱚᱵᱮ ᱟᱵᱩ ᱫᱚ ᱦᱟᱸᱜ ᱱᱚᱣᱟ ᱵᱚᱥᱛᱩ ᱵᱚᱱ ᱫᱚᱦᱚ ᱞᱮᱠᱷᱟᱡ ᱢᱟᱱᱮ ᱵᱟᱵᱚᱱ ᱞᱟᱦᱟ ᱫᱟᱲᱮᱭᱟᱜ ᱠᱟᱱᱟ ᱟᱨ ᱱᱚᱣᱟ ᱵᱚᱥᱛᱩ ᱯᱟᱥᱮᱡ ᱟᱵᱚ ᱡᱟᱹᱛ ᱛᱟᱞᱟᱨᱮ ᱟᱹᱰᱤ ᱜᱟᱱ ᱦᱮᱣᱟ ᱢᱮᱱᱟᱜ-ᱟ᱾
ᱟᱹᱲᱤᱥ, ᱞᱟᱡᱟᱣ, ᱵᱚᱛᱚᱨ ᱟᱫᱚ ᱱᱚᱣᱟ ᱡᱟᱛᱮ ᱡᱮᱢᱚᱱ ᱵᱚᱱ ᱚᱪᱚᱜ ᱢᱟ ᱟᱨ ᱱᱚᱣᱟ ᱵᱚᱱ ᱚᱪᱚ ᱪᱚ ᱞᱮᱠᱷᱟᱡ ᱛᱚ ᱞᱟᱦᱟᱜ ᱟᱵᱚᱱ ᱱᱚᱣᱟ ᱫᱚ ᱮᱱᱛᱮᱫ ᱟ ᱟᱹᱰᱤ ᱱᱤᱪ ᱱᱤᱦᱤᱜ ᱟ ᱱᱤᱪᱪᱷᱚᱭ ᱠᱟᱛᱷᱟ ᱠᱟᱱ ᱜᱮᱭᱟ᱾
ᱦᱩᱸ᱾
ᱦᱳᱭ ᱟᱨᱦᱚᱸ ᱜᱚᱢᱠᱮ ᱛᱷᱚᱲᱟ ᱜᱟᱱ
ᱢᱟ ᱞᱟᱹᱭ ᱛᱟᱞᱟᱝ ᱢᱮ ᱚ᱾ ᱢᱮᱱᱮᱫ ᱠᱟᱱ ᱛᱟᱦᱮᱱᱟᱧ ᱮᱴᱟᱜ ᱠᱚᱵᱚᱱ ᱧᱮᱞ ᱞᱮᱠᱚ ᱠᱷᱟᱱ ᱩᱱᱠᱩᱱ ᱴᱷᱮᱱ ᱫᱚ ᱟᱵᱚ ᱞᱮᱠᱟ ᱪᱟᱠᱟ ᱡᱚᱢᱤ ᱦᱚᱸ ᱵᱟᱹᱱᱩᱜ ᱛᱟᱠᱚᱣᱟ᱾ ᱟᱨᱚ ᱩᱱᱠᱩ ᱫᱚ ᱟᱵᱚ ᱠᱷᱚᱱ ᱡᱟᱹᱥᱛᱤ ᱠᱚ ᱠᱷᱟᱴᱟᱣᱜ ᱠᱟᱱᱟ ᱟᱵᱚ ᱫᱚ ᱱᱚᱛᱮ ᱫᱚ ᱚᱠᱟᱞᱮᱠᱟ ᱦᱩᱭᱩᱜ-ᱟ᱾ ᱥᱮ ᱢᱤᱫ ᱫᱚᱢ ᱡᱚᱠᱷᱚᱱ ᱦᱩᱲᱩ ᱵᱚᱱ ᱪᱟᱥᱟ᱾ ᱦᱩᱲᱩ ᱵᱚᱱ ᱪᱟᱥ ᱠᱷᱟᱱ ᱛᱚ ᱮᱠᱫᱚᱢ ᱢᱤᱫ ᱵᱚᱪᱷ ᱪᱷᱚᱲ ᱡᱚᱢ ᱞᱟᱹᱜᱤᱫ ᱫᱚ ᱮᱠᱫᱚᱢ ᱟᱨ ᱩᱲᱟᱹᱜ ᱮ ᱦᱮᱡ ᱮᱱᱟ ᱨᱟᱠᱟᱵ ᱮᱱᱟ᱾ ᱛᱚᱵᱮ ᱭᱟᱢ ᱤᱱᱟᱹ ᱢᱤᱫ ᱵᱚᱪᱷᱚ ᱢᱤᱫ ᱵᱚᱪᱷᱚᱨ ᱫᱤᱱ ᱫᱚ ᱦᱟᱸᱜ ᱟᱨᱟᱢ ᱚᱲᱟᱜ ᱨᱮ ᱫᱩᱲᱩᱵ ᱠᱟᱛᱮᱫ ᱡᱚᱢ ᱦᱩᱭᱩᱜ-ᱟ᱾ ᱡᱚᱢ ᱢᱟ ᱢᱮᱱᱟᱜ ᱜᱮᱭᱟ ᱥᱮ ᱟᱨ ᱮᱴᱟᱜ ᱠᱟᱹ ᱠᱟᱢᱟᱣ ᱫᱚ ᱚᱱᱟ ᱨᱮᱱᱟᱜ ᱫᱚ ᱤᱱᱟᱹ ᱛᱟᱞᱟ ᱨᱮᱫᱚ ᱵᱟᱠᱚ ᱦᱩᱫᱤᱥᱟ ᱠᱷᱟᱹᱞᱤ ᱡᱚᱢ ᱢᱮᱱᱟᱜ ᱠᱷᱟᱡ ᱜᱮ ᱴᱷᱤᱠ ᱜᱮᱭᱟ᱾
ᱟᱪᱪᱷᱟ ᱛᱚᱵᱮ ᱜᱚᱝ ᱠᱮ ᱢᱮᱱᱮᱫ ᱠᱟᱱᱟᱞᱤᱧ ᱟᱞᱟᱝᱟᱜ ᱥᱚᱢᱚᱭ ᱠᱚᱦᱚᱸ ᱦᱮᱡ ᱥᱮᱴᱮᱨ ᱦᱤᱡᱩᱜ ᱠᱟᱱᱟ ᱟᱨ ᱢᱟ ᱮᱴᱟᱜ ᱠᱚᱞ ᱨᱮ ᱦᱟᱸᱜ ᱟᱞᱟᱝ ᱞᱟᱝ ᱧᱟᱯᱟᱢᱟ ᱟᱨ ᱟᱞᱟᱝ ᱛᱟᱞᱟᱨᱮ ᱚᱱᱠᱟᱜ ᱜᱮ ᱟᱭᱢᱟ ᱜᱮ ᱢᱟᱱᱮ ᱠᱟᱛᱷᱟ ᱥᱟᱨᱮᱡ ᱛᱟᱦᱮᱸᱣ ᱠᱟᱱ ᱛᱟᱞᱟᱝᱟ ᱟᱨ ᱚᱱᱟ ᱠᱚᱦᱚᱸ ᱡᱟᱛᱮ ᱡᱮᱢᱚᱱ ᱞᱟᱝ ᱜᱟᱯᱟᱞ ᱢᱟᱨᱟᱣᱟ ᱛᱚ ᱢᱟ ᱛᱚᱵᱮ ᱜᱚᱝᱠᱮ ᱛᱮᱦᱮᱧ ᱫᱚ ᱱᱤᱝᱠᱟ ᱜᱮ ᱞᱟᱝ ᱨᱚᱯᱚᱲ ᱠᱟᱱᱟ ᱥᱮ ᱪᱮᱫ ᱵᱮᱱ ᱢᱮᱱ ᱠᱮᱜ-ᱟ?
ᱦᱮᱸ ᱦᱮᱸ ᱴᱷᱤᱠ ᱜᱮᱭᱟ ᱢᱟ ᱤᱱᱠᱟᱹ ᱜᱮᱞᱟᱝ ᱜᱟᱞᱢᱟᱨᱟ ᱢᱟ ᱜᱟ ᱟᱢ
ᱦᱮᱸ ᱢᱟ ᱴᱷᱤᱠ ᱜᱮᱭᱟ ᱟᱨ ᱡᱚᱢ ᱫᱚᱵᱮᱱ ᱡᱚᱢ ᱵᱟᱲᱟ ᱠᱮᱫᱟ ᱦᱮᱸᱥᱮ ᱫᱟᱠᱟ ᱠᱚ ᱩᱛᱩ ᱠᱚ᱾
ᱦᱮᱸ ᱮᱱᱟᱱᱚᱜ ᱚᱸ ᱛᱷᱚᱲᱟ ᱞᱟᱦᱟ ᱧᱚᱜᱼᱼ ᱡᱚᱢ ᱦᱩᱭ ᱠᱟᱱᱟ ᱡᱚᱢ ᱫᱚᱼᱼ
ᱟᱪᱪᱷᱟ ᱟᱪᱪᱷᱟ ᱦᱳᱭ ᱟᱹᱞᱤᱧ ᱦᱚᱸ ᱵᱚᱞᱮ ᱚᱱᱮ ᱠᱚ ᱢᱮᱱᱟ ᱱᱤᱛᱚᱜ ᱡᱚᱢ ᱵᱟᱲᱟ ᱠᱮᱫᱟ ᱞᱤᱧ ᱛᱚᱵᱮ ᱢᱤᱫ ᱦᱚᱲ ᱦᱟᱸᱜᱼᱼ ᱯᱷᱳᱱᱞᱤᱧ ᱯᱷᱳᱱᱟᱞᱤᱧ ᱠᱟᱱᱟ ᱛᱚᱵᱮ ᱚᱱᱟ ᱠᱟᱹᱢᱤ ᱨᱮᱜᱮ ᱧᱤᱧ ᱵᱮᱥᱛᱚᱜ-ᱟ ᱵᱚᱞᱮᱼᱼ
ᱦᱮᱸ ᱦᱮᱸ ᱦᱮᱸ